ᱦᱮᱸ ᱦᱮᱞᱳ᱾ ᱦᱮᱞᱳ᱾
ᱦᱮᱞᱳ᱾
ᱦᱚᱸ ᱨᱚᱲ ᱱᱟᱜ ᱵᱟᱝ ᱟᱸᱡᱚᱢ ᱴᱷᱤᱠᱩᱜ ᱠᱟᱱᱟ ᱟᱹᱰᱤ ᱱᱟᱥᱤ ᱱᱟᱥᱤ᱾
ᱦᱮᱞᱳ ᱱᱤᱛᱚᱝ ᱟᱸᱡᱚᱢᱚᱜ ᱠᱟᱱᱟ᱾
ᱦᱮᱸ ᱱᱤᱛᱚᱜ ᱟᱸᱡᱚᱢᱚᱜ ᱠᱟᱱᱟ ᱱᱟᱦᱟᱸᱜ ᱡᱚᱦᱟᱨ ᱜᱮ ᱜᱚᱝᱠᱮ᱾
ᱦᱚᱸ ᱡᱚᱦᱟᱨ ᱜᱤ᱾
ᱦᱩᱸ ᱱᱟᱯᱟᱭ ᱵᱟᱲᱟ ᱜᱮ᱾
ᱦᱮᱸ ᱱᱟᱯᱟᱭ ᱵᱟᱲᱟ ᱜᱮ ᱟᱢᱜᱮ ᱪᱮᱜ ᱞᱮᱠᱟ?
ᱩᱸ ᱦᱮᱸ ᱱᱟᱦᱟᱜ ᱢᱚᱡᱽ ᱜᱮ᱾
ᱦᱳᱭ᱾ ᱫᱷᱤ ᱪᱤᱜ ᱠᱚ ᱪᱮᱠᱟ ᱵᱟᱲᱟᱭ ᱦᱩᱭᱩᱜ ᱠᱟᱱᱟ?
ᱪᱮᱫ ᱞᱮᱠᱟ?
ᱢᱮᱱ ᱫᱟᱹᱧ ᱱᱤᱛᱚᱝ ᱫᱚ ᱪᱤᱜ ᱠᱚ ᱪᱮᱠᱟ ᱵᱟᱲᱟ ᱦᱩᱭᱩᱜ ᱠᱟᱱᱟ?
ᱚ ᱪᱤᱠᱟ ᱵᱟᱲᱟᱭ ᱫᱚ ᱦᱚᱸᱜ-ᱚᱭ ᱨᱚᱦᱚᱭ ᱠᱚᱜᱮ᱾ ᱟᱫᱚ ᱫᱟᱜ ᱮ ᱛᱷᱤᱨ ᱠᱟᱫᱟ ᱥᱮ ᱱᱤᱛᱚᱜ ᱫᱚᱼᱼ ᱠᱟᱹᱢᱤ ᱦᱚᱸ ᱛᱷᱤᱨ ᱦᱟᱛᱟᱲ ᱦᱩᱭ ᱠᱟᱱᱟ᱾
ᱚᱣ᱾
ᱫᱚ ᱵᱚᱞᱮ ᱫᱟᱜ ᱜᱮ ᱡᱤᱣᱤ ᱛᱟᱹᱵᱩᱱ ᱢᱟ᱾
ᱦᱮᱸ ᱟᱵᱚ ᱫᱚ ᱚᱱᱠᱟ ᱜᱮ᱾
ᱦᱩᱸ᱾ ᱫᱟᱜ ᱵᱟᱝ ᱠᱷᱟᱱ ᱵᱚᱞᱮ ᱟᱹᱵᱩ ᱢᱟᱹᱱᱢᱤ ᱦᱚᱲᱢᱚ ᱫᱚ ᱩᱢ ᱢᱚᱱᱮ ᱜᱚᱴᱟᱝ ᱛᱮᱛᱮᱫ ᱩᱸ ᱵᱮᱱᱟᱣ ᱠᱟᱱ ᱛᱟᱹᱵᱩᱱᱟ ᱵᱚᱞᱮ᱾ ᱦᱩᱸᱜ ᱫᱷᱟᱹᱨᱛᱤ ᱫᱟᱜ ᱥᱮᱜ ᱜᱮᱞ ᱦᱳᱭ ᱟᱨ ᱪᱮᱫ ᱠᱚ ᱞᱟᱹᱭᱟ ᱥᱮᱨᱢᱟ, ᱩᱸ ᱟᱨ ᱱᱚᱣᱟ ᱠᱚ ᱢᱩᱫᱽ ᱨᱮᱼᱼ ᱫᱟᱜ ᱨᱮᱭᱟᱜ ᱵᱚᱞᱮ ᱟᱹᱰᱤ ᱞᱟᱹᱠᱛᱤ ᱢᱮᱱᱟᱜ ᱛᱟᱹᱵᱩᱱᱟ᱾
ᱦᱳᱭ᱾
ᱵᱟᱵᱮᱱ ᱟᱧᱡᱚᱢ ᱫᱟ?
ᱦᱮᱸ ᱟᱸᱡᱚᱢᱚᱜ ᱠᱟᱱ ᱜᱮᱭᱟ᱾
ᱦᱩᱸ᱾
ᱛᱚ ᱛᱟᱞᱦᱮ ᱟᱯᱮ ᱥᱮᱱ ᱫᱚ ᱛᱟᱦᱚᱞᱮ ᱦᱩᱲᱩ ᱨᱚᱦᱚᱭ ᱠᱚᱫᱚ ᱞᱟᱜᱟᱣ ᱦᱩᱭ ᱠᱟᱱᱟ ᱫᱷᱩᱨᱟᱹᱣ ᱦᱩᱭ ᱠᱟᱱᱟ᱾
ᱦᱮᱸ ᱫᱷᱩᱨᱟᱹᱣ ᱫᱚ ᱦᱩᱭ ᱠᱟᱱᱟ ᱦᱩᱭ ᱫᱚ ᱟᱫᱚᱼᱼ ᱜᱷᱩᱴᱩ ᱡᱟᱭᱜᱟ ᱫᱚᱥᱮ ᱚᱱᱠᱟ ᱫᱟᱜ ᱞᱮᱠᱷᱟᱱ ᱜᱮ ᱦᱩᱭᱩᱜᱼᱟ
ᱦᱩᱸ
ᱟᱨ ᱵᱟᱠᱷᱟᱡ ᱢᱟ ᱵᱟᱝ ᱟᱨ ᱮᱱᱛᱮ ᱫᱩᱞᱦᱟ ᱢᱟ ᱱᱟᱦᱟᱜ ᱵᱚᱛᱚᱨ ᱧᱚᱜ ᱵᱩᱡᱷᱟᱹᱜ ᱠᱟᱱᱟ ᱯᱟᱥᱮᱡ ᱫᱚ ᱛᱤᱱᱟᱹᱜ ᱮ ᱰᱩᱵᱟᱹ ᱞᱮᱠᱟᱡ ᱫᱚ
ᱦᱳᱭ᱾
ᱴᱷᱤᱠ,
ᱵᱚᱛᱚᱨ ᱫᱚ ᱞᱟᱹᱠᱛᱤ ᱠᱟᱱ ᱜᱮᱭᱟ᱾
ᱦᱩᱸ ᱟᱠᱷᱟᱡ ᱜᱟᱹᱪᱷᱤ ᱠᱚ ᱮᱢᱱᱮ ᱪᱟᱞᱟᱜᱼᱟ᱾ ᱦᱮᱸ
ᱛᱚ ᱮᱠᱷᱚᱱ ᱫᱚ ᱛᱤᱱᱟᱹᱜ ᱜᱟᱱ ᱨᱚᱦᱚᱭ ᱦᱩᱭᱮᱱᱟ ᱥᱮ ᱱᱚᱜ-ᱚᱭ ᱯᱳᱞᱞᱳ ᱯᱳᱭᱞᱳ ᱨᱚᱦᱚᱭ ᱦᱩᱭᱩᱜ ᱠᱟᱱᱟ
ᱨᱚᱦᱚᱭ ᱫᱚ ᱦᱩᱭ ᱮᱱᱟ ᱛᱷᱳᱲᱟ ᱛᱷᱳᱲᱤ ᱫᱚ ᱯᱮ ᱯᱳᱱ ᱵᱤᱜᱷᱟᱹ ᱞᱮᱠᱟ ᱟᱨ ᱱᱚᱛᱮ ᱫᱚ ᱟᱹᱣᱨᱤᱭᱟᱜᱼᱟ ᱱᱟᱦᱟᱜ ᱟᱨ ᱤᱱᱟᱹᱜ ᱜᱟᱱ ᱨᱚᱦᱚᱭ ᱦᱩᱭᱩᱜᱼᱟ ᱦᱟᱸᱜ ᱟᱫᱚᱢ ᱫᱚ ᱫᱚᱞᱦᱟ ᱧᱚᱜ ᱜᱮᱭᱟ ᱥᱮ
ᱦᱳᱭ ᱦᱩᱸ
ᱦᱚᱲᱢᱚ ᱨᱮᱦᱚᱸ ᱫᱟᱜ ᱨᱮᱭᱟᱜ ᱞᱟᱹᱠᱛᱤ ᱵᱚᱞᱮ ᱢᱮᱱᱟᱜᱼᱟ ᱛᱤᱱᱟᱹᱜ ᱪᱮᱫ ᱞᱮᱠᱟ ᱠᱚ ᱞᱟᱹᱭᱟ ᱫᱟᱜ ᱨᱮ ᱵᱟᱨ ᱦᱤᱸᱥ
ᱞᱟᱹᱭ ᱞᱟᱹᱭ ᱢᱮ
ᱫᱟᱜ ᱨᱮ ᱵᱚᱞᱮ ᱵᱟᱨ ᱦᱤᱸᱥ ᱫᱚ ᱦᱟᱭᱰᱨᱚᱡᱮᱱ ᱟᱨ ᱢᱤᱫ ᱦᱤᱸᱥ ᱫᱚ ᱚᱠᱥᱤᱡᱚᱱ ᱛᱟᱦᱮᱸᱱᱟ ᱵᱚᱞᱮ ᱫᱟᱜ ᱨᱮᱭᱟᱜ ᱡᱚᱛᱚ ᱠᱷᱚᱱ ᱢᱟᱨᱟᱝ ᱜᱩᱱ ᱫᱚ ᱡᱮ ᱡᱟᱦᱟᱱᱟᱜ ᱜᱮ ᱞᱚᱦᱚᱫ ᱫᱟᱲᱮᱭᱟᱜᱼᱟ ᱫᱟᱜ ᱛᱮᱫᱚ ᱛᱮᱛᱟᱝ ᱦᱚᱸ ᱢᱟᱨᱟᱜᱼᱟ ᱦᱚᱲᱢᱚ ᱨᱮ ᱞᱚᱞᱚ ᱨᱮᱭᱟᱜ ᱛᱟᱹᱯᱤᱥ ᱠᱚᱢ ᱫᱟᱲᱮᱭᱟᱜᱼᱟ ᱠᱟᱹᱢᱤ ᱦᱚᱸ ᱫᱟᱜ ᱨᱮᱜᱮ ᱢᱮᱱᱟᱜᱼᱟ ᱟᱨ ᱫᱟᱜ ᱛᱮ ᱩᱢ ᱠᱟᱛᱮᱜ ᱟᱵᱚ ᱦᱚᱲᱢᱚ ᱯᱷᱟᱨᱪᱟ ᱯᱷᱩᱨᱪᱟᱹ ᱫᱚ ᱫᱚᱦᱚᱭᱟᱭ ᱚᱱᱟ ᱫᱚ ᱞᱟᱡ ᱨᱮ ᱵᱮᱱᱟᱜ ᱵᱮᱢᱟᱨ ᱡᱤᱱᱤᱥ ᱞᱮᱣᱦᱟ ᱠᱟᱛᱮ
ᱦᱮ
ᱵᱟᱦᱮᱨ ᱛᱮ ᱚᱰᱳᱠ ᱨᱮᱭᱟᱜ ᱜᱚᱲᱚᱭ ᱮᱢᱚᱜᱼᱟ ᱵᱚᱞᱮ
ᱦᱳᱭ ᱴᱷᱤᱠ
ᱱᱟᱛᱮ ᱟᱞᱮ ᱫᱟᱜ ᱵᱟᱝᱠᱷᱟᱱ ᱪᱮᱫ ᱦᱚᱸ ᱵᱟᱝ ᱦᱩᱭᱩᱜᱼᱟ ᱟᱨᱦᱚᱸ ᱟᱞᱮ ᱢᱟ ᱫᱚᱞᱦᱟ ᱡᱚᱢᱤ ᱥᱮᱫ ᱢᱟ ᱫᱟᱜ ᱜᱮᱞᱮ ᱵᱚᱛᱚᱨᱟᱜ ᱠᱟᱱᱟ
ᱦᱮᱸ ᱟᱞᱮᱥᱮᱱ ᱦᱚᱸ ᱦᱟᱯᱮ ᱨᱚᱦᱚᱭ ᱫᱚ ᱟᱹᱣᱨᱤᱭᱟᱜᱼᱟ ᱱᱚᱜᱼᱚᱭ ᱛᱚ ᱛᱚᱞᱟ ᱠᱚ ᱜᱟᱹᱪᱷᱤ ᱠᱚ ᱱᱚᱜᱼᱚᱭ ᱛᱚ ᱦᱟᱨᱟ ᱨᱟᱠᱟᱵᱚᱜ ᱠᱟᱱᱟ ᱱᱚᱜᱼᱚᱭ ᱱᱟ ᱦᱮᱸ
ᱢᱟᱴᱷ ᱠᱚᱨᱮ ᱫᱚ ᱫᱟᱜ ᱫᱚ ᱛᱤ ᱠᱚ ᱦᱩᱭᱩᱜ ᱠᱟᱱᱟ
ᱟᱯᱮ ᱥᱮᱫ ᱢᱟ ᱵᱟᱨ ᱫᱚᱢ ᱥᱮᱫ ᱯᱮ ᱪᱟᱥᱟ ᱥᱮ ᱜᱚᱢᱠᱮ ᱥᱮ ᱢᱤᱫ ᱫᱷᱟᱣ ᱜᱮ
ᱵᱟᱨ ᱫᱷᱟᱣ ᱜᱮ ᱵᱟᱨ ᱫᱷᱟᱣ ᱫᱚ
ᱦᱚ
ᱢᱤᱫ ᱫᱷᱟᱣ ᱫᱚ ᱱᱚᱜᱼᱚᱭ ᱪᱟᱥ ᱨᱟᱠᱟᱵ ᱮᱱᱟ ᱟᱨᱚ ᱢᱤᱫ ᱫᱷᱟᱣ ᱱᱚᱜᱼᱚᱭ ᱱᱤᱛᱚᱝ ᱱᱚᱣᱟ ᱵᱚᱨᱥᱟ ᱨᱮ ᱟᱨᱚ ᱫᱷᱚᱨᱚᱱ ᱨᱮ
ᱦᱮᱸ ᱟᱞᱮ ᱫᱚ ᱱᱟᱦᱟᱜ ᱱᱚᱜᱼᱚᱭ ᱢᱤᱫ ᱫᱷᱟᱣ ᱜᱮᱞᱮ ᱪᱟᱥᱟ ᱟᱫᱚ ᱤᱱᱟᱹ ᱞᱟᱦᱟ ᱫᱚ ᱡᱚᱱᱰᱨᱟ ᱞᱮ ᱪᱟᱥ ᱵᱟᱲᱟ ᱞᱮᱫᱟ᱾ ᱡᱚᱸᱰᱨᱟ ᱠᱚ ᱩᱴᱷᱟᱹᱣ ᱵᱟᱲᱟ ᱠᱟᱛᱮᱜ ᱱᱚᱜᱼᱚᱭ ᱱᱤᱛᱳᱜ ᱦᱩᱬᱩ ᱞᱮ ᱨᱚᱦᱚᱭ ᱫᱟ
ᱦᱩ ᱡᱚᱱᱰᱨᱟ ᱫᱚ ᱛᱤᱱᱟᱹ ᱜᱟᱱ ᱨᱚᱦᱚᱭ ᱵᱟᱲᱟ ᱦᱩᱭ ᱞᱮᱱᱛᱮ
ᱡᱚᱸᱰᱨᱟ ᱫᱚ ᱟᱹᱰᱤ ᱠᱚᱢ ᱜᱮ ᱦᱩᱭ ᱞᱮᱱᱟ᱾ ᱵᱤᱜᱷᱟᱹ ᱞᱮᱠᱟ ᱠᱷᱟᱹᱞᱤ ᱟᱛᱟ ᱠᱟᱛᱮᱫ ᱥᱟᱹᱛᱩ ᱠᱟᱛᱮᱫ ᱡᱚᱢ ᱞᱮᱜᱟᱭ ᱞᱮᱠᱟ
ᱟᱪᱪᱷᱟᱻ ᱴᱷᱤᱠ ᱟᱞᱮ ᱥᱮᱱ ᱫᱚ ᱱᱚᱛᱮ ᱫᱚ ᱡᱚᱱᱰᱨᱟ ᱫᱚ ᱩᱱᱟᱹᱜ ᱜᱟᱱ ᱫᱚ ᱵᱟᱝᱠᱚ ᱪᱟᱥᱼᱟ ᱢᱟᱱᱮ ᱵᱟᱝ ᱵᱚᱞᱮ ᱜᱮ ᱵᱚᱞᱟ ᱪᱚᱞᱮ ᱾
ᱦᱩᱸ ᱟᱫᱚ ᱟᱯᱮᱥᱮᱫ ᱢᱟ ᱟᱹᱞᱩ ᱠᱚᱯ ᱥᱮᱫ ᱡᱟᱹᱥᱛᱤ ᱠᱚ ᱪᱟᱥᱟ᱾
ᱦᱳᱭ
ᱟᱞᱮ ᱥᱮᱫ ᱨᱮᱱ ᱚᱱᱛᱮ ᱠᱚ ᱪᱟᱞᱟᱜ ᱟᱥᱮ ᱟᱞᱩ ᱟᱯᱮᱥᱮᱫ ᱚᱱᱮ ᱠᱚ ᱪᱟᱥ ᱯᱮ ᱱᱚᱛᱮ ᱠᱷᱚᱱ ᱦᱚᱸᱠᱚ ᱥᱮᱱ ᱵᱟᱲᱟᱜ ᱜᱮᱭᱟ
ᱟᱪᱪᱷᱟ ᱴᱷᱤᱠ ᱦᱮᱡ ᱵᱟᱲᱟᱜ ᱜᱮᱭᱟ ᱠᱚ ᱟᱭᱢᱟ ᱦᱚᱲ ᱜᱮ
ᱦᱮᱸ ᱤᱧ ᱜᱮ ᱥᱮᱱᱚᱜ ᱟᱭᱨᱤ ᱤᱧᱟ ᱾ ᱢᱚᱱᱮ ᱛᱮᱢᱟᱭ ᱢᱮᱱ ᱜᱮᱭᱟ ᱟ ᱪᱟᱞᱟᱜ ᱟᱹᱧ ᱪᱟᱞᱟᱜ ᱟᱹᱧ ᱚᱱᱠᱟ ᱞᱮᱠᱟ ᱥᱚᱢᱚᱭ ᱜᱮ ᱵᱟᱝ ᱦᱩᱭᱩᱜᱼᱟ
ᱦᱤᱡᱩᱜ ᱟᱯᱮ ᱪᱮᱫᱟᱜ ᱵᱟᱝ
ᱦᱮᱸ
ᱛᱟᱞᱦᱮ ᱚᱱᱛᱮ ᱫᱚ ᱨᱤᱢᱤᱞ ᱵᱟᱲᱟ ᱠᱟᱫᱟ ᱥᱮ ᱵᱟᱝ ᱛᱮᱦᱮᱧ ᱫᱚ
ᱦᱮᱸ ᱨᱤᱢᱤᱞ ᱵᱮᱲᱟ ᱜᱮ ᱦᱚᱸᱜᱼᱚᱭ ᱱᱮ ᱢᱟᱪᱮᱫ ᱜᱮ ᱤᱱᱠᱟᱼᱤᱱᱠᱟ ᱧᱩᱨᱦᱟᱹᱜ ᱠᱟᱱ ᱛᱟᱦᱮᱱᱟ ᱟᱫᱚ ᱱᱚᱜᱼᱚᱭ ᱱᱤᱛᱚᱜ ᱫᱚ ᱦᱟᱸᱜ ᱮ ᱟᱨᱦᱚᱸᱭ ᱥᱤᱛᱩᱝ ᱠᱟᱫᱟ ᱟᱨ ᱨᱤᱢᱤᱞ ᱠᱚᱫᱚ ᱦᱮᱱᱟᱜ ᱜᱮᱭᱟ ᱚᱱᱟ ᱦᱚᱸ᱾
ᱦᱮᱸ
ᱦᱮᱸ
ᱱᱚᱱᱛᱮ ᱦᱚᱸ ᱱᱟᱥᱮᱱᱟᱜ ᱠᱟᱛᱮ ᱨᱤᱢᱤᱞ ᱫᱟᱭ ᱱᱟᱥᱮᱱᱟᱜ ᱠᱟᱛᱮ ᱥᱤᱛᱩᱝ ᱫᱟᱭ ᱾
ᱦᱮᱸ ᱟᱨ ᱞᱚᱞᱚ ᱢᱟ ᱟᱹᱰᱤ ᱵᱩᱡᱷᱟᱹᱜ ᱠᱟᱱᱟ᱾
ᱦᱮᱸ ᱵᱩᱡᱷᱟᱹᱜ ᱠᱟᱱ ᱜᱮᱭᱟ᱾ ᱟᱭᱢᱟ ᱜᱮ
ᱟᱨ ᱟᱯᱮ ᱥᱮᱫ ᱫᱚ ᱯᱟᱴ ᱠᱚ ᱪᱟᱥ ᱜᱮᱭᱟ ᱛᱚᱵᱮ? ᱯᱟᱴ ᱯᱟᱴ
ᱪᱟᱥ ᱜᱮᱭᱟ ᱠᱚ ᱟᱫᱚ ᱚᱢᱻ ᱟᱞᱮ ᱱᱚᱶᱟ ᱴᱚᱞᱟ ᱠᱚᱨᱮ ᱫᱚ ᱵᱟᱝᱠᱚ ᱪᱟᱥ ᱨᱮᱦᱚᱸ ᱢᱟᱱᱮ ᱥᱟᱜᱤᱧ ᱥᱟᱜᱤᱧ ᱛᱮᱠᱚ ᱪᱟᱥᱟ᱾
ᱦᱩᱸ ᱦᱮᱸ ᱟᱨ ᱡᱟᱝᱞᱤ ᱠᱚ
ᱪᱟᱥ ᱜᱮᱭᱟ ᱠᱚ ᱟᱭᱢᱟᱜ ᱜᱮ।
ᱦᱩᱸ
ᱟᱞᱮ ᱫᱚ ᱩᱱᱟᱹᱜ ᱫᱚ ᱵᱟᱞᱮ ᱪᱟᱥᱟ ᱯᱟᱴ ᱠᱚᱫᱚ ᱦᱩᱲᱩ ᱜᱮ ᱡᱟ ᱪᱟᱥ᱾ ᱵᱟᱲᱟᱭ ᱦᱩᱭᱩᱜᱼᱟ ᱦᱩᱲᱩ ᱛᱟᱯᱚᱨᱮ ᱦᱩᱲᱩ ᱨᱟᱠᱟᱵ ᱞᱮᱱᱠᱷᱟᱡ ᱟᱹᱞᱩ ᱟᱞᱩ ᱨᱟᱠᱟᱵ ᱠᱟ ᱠᱟᱛᱮ ᱟᱨᱚ ᱦᱩᱲᱩ᱾
ᱦᱩᱸ ᱠᱷᱟᱹᱞᱤ ᱚᱱᱟ ᱵᱟᱨᱭᱟ ᱜᱮ ᱡᱟᱹᱥᱛᱤ ᱦᱟᱸ।
ᱦᱩᱸ
ᱟᱫᱚ ᱟᱯᱮ ᱥᱮᱫ ᱫᱚ ᱦᱩᱲᱩ ᱪᱮᱫ ᱞᱮᱠᱟ ᱮᱢᱚᱱ ᱠᱚ ᱟᱹᱠᱷᱨᱤᱧ ᱵᱟᱲᱟᱭ ᱜᱮᱭᱟ᱾
ᱦᱮᱸ ᱦᱮᱸ ᱦᱮᱸ ᱦᱮᱞᱳ
ᱦᱮᱸ ᱢᱮᱱ ᱫᱟᱞᱤᱧ ᱦᱩᱲᱩ ᱫᱚ ᱪᱮᱫ ᱦᱩᱲᱩ ᱪᱮᱫ ᱞᱮᱠᱟ ᱢᱚᱱ ᱯᱮ ᱟᱠᱷᱨᱤᱧ ᱵᱟᱲᱟᱭ ᱜᱮᱭᱟ᱾
ᱦᱩᱲᱩ ᱫᱚ ᱱᱚᱱᱛᱮ ᱫᱚ ᱟᱠᱷᱨᱤᱧ ᱫᱚ ᱦᱩᱭᱩᱜ-ᱟ᱾ ᱵᱚᱥᱛᱟ ᱦᱤᱥᱟᱹᱵ ᱛᱮ
ᱦᱮᱸ
ᱵᱚᱥᱛᱟ ᱥᱟᱴ ᱠᱮᱡᱤ ᱵᱚᱥ
ᱦᱮᱞᱳ
ᱦᱮᱸ ᱦᱮᱞᱳ ᱦᱮᱞᱳ